ᱨᱚᱲ, ᱦᱩᱸ ᱡᱚᱦᱟᱨ ᱜᱮ ᱨᱚᱲ ᱟᱸᱡᱚᱢᱚᱜ ᱠᱟᱱᱛᱮ?
ᱦᱮᱸ ᱟᱸᱡᱚᱢᱚᱜ ᱠᱟᱱᱟ ᱾ ᱟᱞᱤᱧᱟᱜ ᱨᱚᱲ ᱯᱩᱥᱴᱟᱹᱣ ᱥᱟᱹᱦᱤᱡ ᱟᱸᱡᱚᱢᱚᱜ ᱠᱟᱱᱟ?
ᱦᱮᱸ, ᱦᱮᱸ ᱟᱸᱡᱚᱢᱚᱜ ᱠᱟᱱᱟ᱾
ᱚᱸᱻ᱾
ᱟᱫᱚ ᱪᱮᱜ ᱠᱚᱵᱤᱱ ᱪᱤᱠᱟᱹ ᱵᱟᱲᱟᱭ ᱮᱫᱟ?
ᱪᱮᱫ ᱦᱚᱸ ᱵᱟᱝᱟ ᱱᱚᱜᱼᱚᱭ ᱱᱤᱛᱚᱝ ᱫᱚ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ᱾
ᱚ ᱟᱨ ᱪᱮᱜ ᱵᱤᱱ ᱞᱟᱹᱭ ᱮᱫᱟ?
ᱟᱹᱵᱤᱱ ᱫᱚ ᱪᱮᱫ ᱵᱤᱱ ᱪᱤᱠᱟᱹᱭ ᱮᱫᱟ?
ᱟᱹᱞᱤᱧ ᱫᱚ ᱱᱚᱛᱮ ᱠᱟᱹᱢᱤ ᱠᱚ ᱠᱟᱹᱡ ᱦᱮᱡ ᱦᱩᱭ ᱠᱟᱱᱟ, ᱵᱷᱤᱛᱟᱹ ᱢᱟᱜ ᱠᱚ ᱦᱮᱡ ᱦᱩᱭ ᱠᱟᱱᱟ ᱛᱚ᱾
ᱚ ᱟᱫᱚ ᱟᱹᱵᱤᱱ ᱜᱮᱵᱮᱱ ᱢᱟᱜᱮᱜᱼᱟ ᱵᱷᱤᱛᱟᱹ ᱫᱚ?
ᱟᱫᱚ ᱟᱞᱮ ᱚᱲᱟᱜ, ᱟᱞᱮ ᱚᱲᱟᱜ ᱨᱮᱢᱟ ᱠᱚᱲᱟ ᱦᱚᱯᱚᱱ ᱠᱚ ᱵᱟᱹᱪᱩᱜ ᱠᱚᱣᱟ ᱛᱚ, ᱢᱮᱱᱟᱜ ᱫᱚ ᱢᱮᱱᱟᱜ ᱟᱫᱚ ᱵᱟᱵᱟ ᱫᱚ ᱩᱱᱤ ᱫᱚ ᱵᱚᱭᱮᱥ ᱠᱟᱱᱟᱭ ᱛᱚ᱾ ᱟᱫᱚ ᱱᱤᱛᱚᱜ ᱫᱚ ᱠᱩᱲᱤ ᱜᱤᱫᱽᱨᱟᱹ ᱜᱮ ᱟᱫᱚ ᱵᱷᱤᱛᱟᱹ ᱠᱚ ᱢᱟᱜ ᱦᱩᱭᱳᱜ ᱠᱟᱱᱟ᱾
ᱚ ᱱᱟᱦᱟᱜ ᱟᱵᱮᱱ ᱛᱟᱦᱞᱮ ᱠᱟᱹᱢᱤ ᱟᱫᱚ ᱵᱟᱲᱟᱭ ᱜᱮᱭᱟᱵᱮᱱ ᱱᱟᱦᱟᱜ, ᱟᱹᱵᱤᱱ ᱫᱚ ᱚᱱᱟ ᱠᱚᱲᱟ ᱦᱚᱯᱚᱱᱟᱜ ᱠᱟᱹᱢᱤ ᱫᱚ ᱱᱟᱦᱟᱸᱜ?
ᱟᱫᱚ ᱟᱫᱚᱞᱤᱧ ᱪᱮᱫᱼᱟ᱾ ᱵᱟᱹᱭ ᱵᱟᱹᱭ ᱛᱮᱞᱤᱧ ᱪᱮᱫᱟ, ᱟᱨ ᱵᱟᱲᱟᱭ ᱦᱚᱞᱤᱧ ᱵᱟᱲᱟᱭ ᱧᱚᱜ ᱜᱮᱭᱟ ᱛᱚ, ᱧᱮᱞ ᱠᱟᱜ ᱠᱚᱣᱟᱞᱤᱧ᱾ ᱟᱫᱚ ᱵᱟᱵᱟ ᱦᱚᱸ ᱩᱱᱤ ᱦᱚᱸᱼᱛᱚᱭ ᱵᱷᱤᱛᱟᱹ ᱠᱚᱭ ᱢᱟᱜ ᱵᱟᱲᱟᱭ ᱛᱟᱦᱮᱸᱜ, ᱤᱧ ᱪᱟᱞᱟᱣ ᱵᱟᱲᱟ ᱠᱟᱱᱟ᱾ ᱟᱫᱚ ᱚᱱᱟ ᱠᱚ ᱩᱭᱦᱟᱹᱨ-ᱩᱭᱦᱟᱹᱨ ᱛᱮ, ᱟᱫᱚ ᱢᱟᱜ ᱦᱩᱭᱳᱜ ᱠᱟᱱᱟ᱾
ᱚ ᱟᱪᱪᱷᱟ ᱚᱱᱟ ᱛᱷᱩᱲᱤ ᱱᱟᱥᱮ ᱫᱚ ᱵᱮᱱ ᱧᱮᱞ ᱥᱮᱬᱟ ᱟᱠᱟᱫᱟ᱾ ᱚᱠᱟ ᱞᱮᱠᱟ ᱱᱟᱦᱟᱜ ᱠᱚ ᱢᱟᱜᱟ ᱫᱚ?
ᱦᱮᱸ, ᱦᱮᱸ᱾
ᱚ ᱟᱹᱰᱤ ᱱᱟᱯᱟᱭ ᱠᱟᱛᱷᱟ ᱟᱹᱵᱮᱱ ᱠᱚᱲᱟ ᱦᱚᱯᱚᱱᱟᱜ ᱵᱮᱱ ᱠᱟᱹᱢᱤ ᱵᱮᱱ ᱥᱮᱬᱟ ᱟᱠᱟᱫᱟ ᱵᱮᱱ, ᱠᱟᱹᱢᱤ ᱫᱟᱲᱮᱭᱟᱜ ᱠᱟᱱᱟ᱾
ᱦᱮᱸ ᱛᱚ᱾
ᱦᱳᱭ, ᱟᱫᱚ ᱛᱤᱨᱮᱵᱮᱱ ᱪᱟᱞᱟᱣ ᱠᱟᱱ?
ᱛᱤ ᱨᱮᱞᱤᱧ ᱪᱟᱞᱟᱣ ᱟᱠᱟᱱᱟ, ᱥᱮᱛᱟᱜ ᱨᱮᱞᱤᱧ ᱪᱟᱞᱟᱣ ᱟᱠᱟᱱᱟ᱾
ᱚ ᱥᱮᱛᱟᱜ ᱨᱮ, ᱟᱫᱚ ᱛᱤᱱᱟᱹᱜ ᱜᱟᱡᱽ ᱵᱮᱱ ᱱᱟᱦᱟᱜ ᱵᱮᱱ ᱢᱟᱜ ᱟᱠᱟᱫᱟ ᱵᱷᱤᱛᱟᱹ ᱫᱚ?
ᱵᱷᱤᱛᱟᱹ ᱫᱚᱞᱤᱧ ᱢᱟᱜ ᱫᱚᱞᱤᱧ ᱢᱟᱜ ᱟᱠᱟᱫᱟ, ᱟᱹᱰᱤ ᱢᱟᱱᱮ ᱟᱨ ᱠᱟᱹᱡᱽ ᱪᱩᱞᱩᱝ ᱵᱟᱠᱤ ᱢᱮᱱᱟᱜᱼᱟ᱾
ᱚ ᱟᱫᱚ ᱛᱟᱦᱞᱮ ᱤᱭᱟᱹ ᱡᱚᱢ ᱠᱚᱫᱚ ᱵᱮᱱ ᱡᱚᱢ ᱟᱠᱟᱜᱼᱟ ᱥᱮ ᱵᱟᱝ ᱤᱫᱤᱠᱟᱜᱼᱟ? ᱵᱮᱱ ᱥᱮ ᱵᱟᱝ ᱵᱟᱥᱠᱮ ᱫᱟᱠᱟ ᱠᱚ?
ᱵᱟᱥᱠᱮ ᱫᱟᱠᱟ ᱫᱚᱞᱤᱧ ᱤᱫᱤ ᱟᱹᱜᱩ ᱟᱠᱟᱫᱟᱞᱤᱧ᱾
ᱚ ᱟᱫᱚ ᱡᱚᱢ ᱠᱮᱜᱼᱟ, ᱵᱤᱱ?
ᱟᱹᱣᱨᱤ ᱟᱹᱣᱨᱤ ᱞᱤᱧ ᱡᱚᱢᱟ ᱟᱨ ᱠᱟᱹᱡ ᱪᱩᱞᱩᱝ ᱵᱟᱹᱠᱤ ᱢᱮᱱᱟᱜ ᱛᱚ ᱟᱫᱚ ᱚᱱᱟᱞᱤᱧ ᱵᱷᱤᱛᱟᱞᱤ ᱢᱟᱜ ᱯᱩᱨᱟᱹᱣ ᱞᱮᱱᱠᱷᱟᱱ ᱜᱮ, ᱟᱫᱚ ᱡᱚᱢᱟ᱾
ᱚ ᱟᱫᱚ ᱪᱮᱫ ᱥᱟᱶᱛᱮ ᱱᱟᱦᱟᱜ ᱠᱚ ᱵᱷᱮᱡᱟ ᱠᱟᱜ ᱵᱮᱱᱟ ᱵᱟᱥᱠᱮ ᱫᱟᱠᱟ ᱫᱚ?
ᱵᱟᱥᱠᱮ ᱫᱟᱠᱟ ᱥᱟᱶ ᱥᱩᱠᱟᱹ ᱨᱟᱯᱟᱜ᱾
ᱥᱩᱠᱟᱹ ᱨᱟᱯᱟᱜ, ᱟᱫᱚ ᱥᱩᱠᱟᱹ ᱫᱚ ᱱᱟᱦᱟᱜ ᱚᱠᱟ ᱞᱮᱠᱟᱱ ᱠᱚ ᱠᱚ ᱢᱮᱛᱟ ᱠᱚ ᱠᱟᱱᱟ?
ᱥᱩᱠᱮ ᱫᱚ ᱩᱱᱠᱩ ᱦᱟᱹᱠᱩ ᱡᱮᱠᱚ ᱨᱚᱦᱚ ᱨᱚᱦᱚᱲ ᱠᱚᱫᱚ
ᱦᱳᱭ ᱦᱳᱭ ᱦᱳᱭ, ᱚ ᱟᱪᱪᱷᱟ ᱟᱫᱚ ᱩᱱᱠᱩ ᱠᱚ ᱨᱤᱫ ᱠᱟᱫ ᱵᱤᱱᱟ?
ᱦᱮᱸ, ᱦᱮᱸ᱾
ᱚ ᱟᱫᱚ ᱤᱭᱟᱹ ᱥᱤᱵᱤᱞ ᱜᱮᱭᱟ ᱠᱚ?
ᱦᱮᱸ ᱥᱤᱵᱤᱞ ᱜᱮᱭᱟ, ᱟᱫᱚ ᱱᱤᱛᱚᱜ ᱫᱚ ᱠᱟᱹᱡᱽ ᱵᱤᱛᱟᱹ ᱢᱟᱜᱞᱤ ᱦᱮᱡ ᱟᱠᱟᱱᱟ, ᱢᱟᱱᱮ ᱱᱤᱛᱚᱜ ᱫᱚ ᱥᱤᱵᱤᱞ ᱜᱮ ᱵᱩᱡᱷᱟᱹᱜᱼᱟ᱾
ᱦᱮᱸ ᱦᱮᱸ ᱵᱟᱥᱠᱮ ᱫᱟᱠᱟ ᱥᱟᱶ ᱥᱩᱠᱟᱹᱨᱤᱫ ᱥᱮ ᱥᱩᱠᱟᱹᱨ ᱨᱟᱯᱟᱜ ᱡᱟᱭᱦᱳᱠ ᱡᱟᱦᱟᱱᱟᱜ ᱜᱮᱵᱮᱱ ᱞᱟᱹᱭ᱾ ᱥᱮ ᱡᱟᱦᱟᱱᱟᱜ ᱜᱮ ᱟᱫᱚ ᱥᱤᱵᱤᱞ ᱞᱮᱠᱷᱟᱱ ᱜᱮᱛᱚ ᱦᱮᱸᱥᱮ
ᱦᱮᱸ ᱦᱮᱸ
ᱚ ᱟᱨ ᱛᱟᱦᱚᱞᱮ ᱪᱟᱥᱵᱟᱥ ᱫᱚᱯᱮ ᱮᱦᱚᱯ ᱠᱟᱱᱟ
ᱦᱮᱸ ᱦᱮᱸ ᱮᱦᱚᱵ ᱟᱠᱟᱱᱟ
ᱫᱟᱜ ᱡᱟᱹᱲᱤ ᱪᱮᱫ ᱞᱮᱠᱟ ᱦᱩᱭᱩᱜ ᱠᱟᱱᱟ ᱟᱯᱮ ᱥᱮᱫ?
ᱫᱟᱜ ᱡᱟᱹᱲᱤ ᱫᱚ ᱟᱹᱰᱤ ᱱᱤᱭᱟᱹ ᱫᱷᱟᱣ ᱫᱚ ᱟᱹᱰᱤ ᱡᱳᱨ ᱜᱮ ᱫᱟᱜ ᱟᱠᱟᱫᱟᱭ ᱫᱟᱜ ᱡᱟᱹᱲᱤ ᱠᱚ ᱫᱚᱢᱮᱜ ᱜᱮ ᱡᱟᱹᱥᱛᱤ ᱛᱤᱧᱚᱜ ᱦᱳᱭ ᱠᱟᱱᱟ ᱵᱟᱹᱫᱽ ᱠᱚᱦᱚᱸᱚᱭ ᱪᱮᱦᱮᱞ ᱪᱮᱯᱮᱞ ᱪᱟᱵᱟ ᱠᱟᱫᱟᱭ ᱟᱨ ᱟᱞᱮᱥᱮᱫ ᱢᱟ ᱜᱟᱰᱟ ᱠᱚ ᱢᱮᱱᱟᱜ ᱟ ᱛᱚ ᱜᱟᱰᱟ ᱠᱚᱦᱚᱸ ᱪᱮᱦᱮᱞ ᱪᱮᱯᱮᱞ ᱪᱟᱵᱟ ᱠᱟᱫᱟ ᱵᱟᱱ ᱟᱠᱟᱱᱟ
ᱚ ᱟᱯᱮ ᱥᱮᱫ ᱫᱚ ᱱᱟᱦᱟᱜ ᱧᱮᱞ ᱵᱤᱱ ᱱᱚᱜᱼᱚᱭ ᱫᱟᱜ ᱠᱟᱜᱼᱟᱭ ᱡᱟᱹᱯᱩᱫ ᱟᱠᱟᱜ ᱟᱭ ᱪᱟᱥ ᱠᱚ ᱠᱟᱹᱢᱤ ᱠᱚᱯᱮ ᱮᱦᱚᱵ ᱟᱠᱟᱱᱟ ᱟᱞᱮ ᱥᱮᱫ ᱫᱚ ᱩᱱᱟᱹᱜ ᱡᱟᱹᱥᱛᱤ ᱫᱚ ᱵᱟᱭ ᱫᱟᱜ ᱠᱟᱜᱼᱟ ᱠᱟᱹᱴᱤᱡ ᱵᱮᱱ ᱞᱟᱹᱭ ᱫᱟᱲᱮᱭᱟᱜᱼᱟ ᱚᱠᱟ ᱞᱮᱠᱟᱜᱮ ᱟᱨ ᱜᱟᱰᱟ ᱠᱚ ᱱᱟᱜ ᱥᱩᱨ ᱨᱮ ᱵᱟᱹᱱᱩᱜ ᱟᱛᱚ ᱟᱫᱚ ᱚᱱᱠᱟ ᱫᱟᱜ ᱱᱟᱦᱟᱜ ᱥᱩᱨ ᱨᱮ ᱵᱟᱭ ᱧᱟᱢᱚᱜ ᱠᱟᱱᱟ ᱟᱫᱚ ᱟᱞᱮᱥᱮᱫ ᱫᱚ ᱩᱱᱟᱹᱜ ᱵᱷᱟᱜᱮ ᱪᱟᱥᱵᱟᱥ ᱫᱚ ᱱᱟᱦᱟᱜ ᱵᱟᱝ ᱜᱮ ᱦᱩᱭᱩᱜ ᱠᱟᱱᱟ
ᱦᱮᱸ ᱟᱫᱚ ᱟᱯᱮ ᱟᱯᱮ ᱥᱮᱱ ᱚ ᱟᱱᱮ ᱪᱮᱫ ᱠᱚᱯᱮ ᱪᱟᱥ ᱵᱟᱲᱟᱭ ᱜᱮᱭᱟ?
ᱱᱤᱛᱚᱝ ᱫᱚ ᱱᱟᱦᱟᱜ ᱦᱩᱲᱩ ᱜᱮᱞᱮ ᱪᱟᱥᱮᱫᱼᱟ ᱥᱚᱵᱽᱡᱤ ᱫᱚ ᱵᱟᱝᱞᱮ ᱪᱟᱥᱮᱫᱼᱟ ᱥᱚᱵᱽᱡᱤ ᱨᱮᱫᱚ ᱫᱟᱜ ᱠᱚ ᱮᱢ ᱦᱩᱭᱩᱜᱼᱟ ᱛᱚ ᱟᱫᱚ ᱱᱟᱦᱟᱜ ᱚᱱᱠᱟ ᱫᱟᱜ ᱠᱚ ᱵᱟᱹᱱᱩᱜᱼᱟ ᱟᱨ ᱠᱤᱨᱤᱧ ᱫᱟᱜ ᱦᱚᱸ, ᱩᱱ ᱩᱱᱟᱹᱜ ᱠᱤᱨᱤᱧ ᱫᱟᱜ ᱫᱚ ᱫᱚᱢᱮ ᱠᱟᱹᱣᱰᱤ ᱠᱚ ᱞᱟᱜᱟᱜᱼᱟ ᱱᱟᱦᱟᱜ
ᱦᱮᱸ ᱛᱚ
ᱦᱳᱭ ᱟᱫᱚ ᱚᱱᱟᱛᱮ ᱱᱟᱜ ᱥᱮᱨᱢᱟ ᱵᱚᱨᱥᱟ ᱛᱮᱜᱮ ᱱᱚᱣᱟ ᱡᱟᱹᱯᱩᱫ ᱵᱷᱚᱨᱥᱟ ᱛᱮ ᱡᱟᱜᱮ ᱪᱟᱥ ᱠᱟᱹᱢᱤ ᱦᱩᱲᱩ ᱜᱮ ᱚᱱᱟᱜᱮ ᱥᱚᱵᱽᱡᱤ ᱠᱚᱫᱚ ᱱᱟᱦᱟᱸᱜ ᱩᱱᱟᱹᱜ ᱫᱚ ᱵᱟᱝᱞᱮ ᱪᱟᱥᱮᱫᱼᱟ
ᱟᱯᱮᱥᱮᱫ ᱛᱟᱦᱚᱞᱮ?
ᱟᱞᱮᱥᱮᱱ ᱫᱚ ᱱᱤᱛᱚᱜ ᱫᱚᱠᱚ ᱪᱟᱥᱟᱠᱚ ᱦᱩᱲᱳ ᱜᱮ ᱟᱫᱚ ᱱᱤᱛᱚᱜ ᱫᱚ ᱟᱥᱟᱲ ᱵᱚᱸᱜᱟ ᱛᱚ ᱟᱥᱟᱲ ᱵᱚᱸᱜᱟ ᱫᱚ ᱫᱚᱢᱮ ᱜᱮ ᱦᱳᱲᱳ ᱠᱚ ᱪᱟᱥ ᱵᱟᱲᱟᱭ ᱜᱮᱭᱟ ᱟᱞᱮ ᱥᱮᱫ ᱨᱮᱫᱚ
ᱦᱮᱸ
ᱟᱨ ᱡᱚᱠᱷᱚᱱ ᱵᱚᱨᱚ ᱠᱚ ᱪᱟᱥ ᱟᱠᱚ ᱩᱱ ᱡᱚᱠᱷᱚᱱ ᱫᱚ ᱛᱤᱞᱢᱤᱧ ᱠᱚ ᱪᱟᱥᱟᱠᱚ ᱦᱳᱲᱩ ᱦᱚᱸᱠᱚ ᱪᱟᱥᱟᱠᱚ ᱟᱞᱩ ᱦᱚᱸ ᱠᱚ ᱪᱟᱥ ᱟᱠᱚ
ᱚ ᱛᱟᱦᱚᱞᱮ ᱫᱚ ᱟᱯᱮ ᱥᱮᱫ ᱫᱚ ᱡᱚᱛᱚ ᱞᱮᱠᱟᱱᱟᱜ ᱪᱟᱥ ᱜᱮ ᱦᱩᱭᱩᱜᱼᱟ ᱱᱟᱦᱟᱜ
ᱦᱮᱸ ᱦᱮᱸ ᱟᱞᱮ ᱥᱮᱫ ᱫᱚ ᱢᱟᱹᱴᱤᱭᱟ. ᱲ ᱦᱟᱥᱟ ᱫᱚ ᱟᱨ ᱟᱯᱮᱥᱮᱫ ᱫᱚ ᱪᱮᱫ ᱦᱟᱥᱟ ᱠᱟᱱᱟ?
ᱟᱞᱮᱥᱮᱫ ᱦᱚᱸ ᱵᱟᱝᱟ ᱢᱮᱥᱟ ᱟᱛᱮᱜᱮ ᱢᱮᱱᱟᱜᱼᱟ ᱟᱨᱠᱤ ᱢᱤᱫ ᱱᱟᱠᱷᱟ ᱫᱚ ᱱᱟᱦᱟᱸᱜ ᱚᱱᱟ ᱢᱟᱹᱴᱤᱭᱟᱹᱲᱤ ᱦᱟᱥᱟ ᱢᱤᱫ ᱱᱟᱠᱷᱟ ᱫᱚ ᱵᱟᱹᱞᱤ ᱦᱟᱥᱟ ᱟᱨᱠᱤ ᱵᱟᱱᱟᱨ ᱜᱮ ᱦᱮᱱᱟᱜᱼᱟ, ᱢᱮ ᱥᱟᱣᱛᱮ
ᱦᱩᱸ, ᱵᱟᱝᱟ ᱟᱞᱮ ᱥᱮᱱ ᱫᱚ ᱢᱮᱱᱟᱜᱼᱟ ᱢᱟᱱᱮ ᱟᱞᱮ ᱢᱟᱱᱮ ᱟᱞᱮ ᱚᱠᱟ ᱡᱟᱭᱜᱟ ᱨᱮ ᱢᱮᱱᱟᱜ ᱞᱮᱭᱟ ᱱᱚᱰᱮ ᱴᱷᱮᱱ ᱫᱚ ᱢᱟᱹᱴᱭᱟᱹᱲ ᱦᱟᱥᱟ ᱜᱮ ᱢᱮᱱᱟᱜᱼᱟ, ᱟᱨ ᱟᱞᱮ ᱢᱟᱹᱴᱭᱟᱹᱲ ᱦᱟᱥᱟ ᱨᱮᱫᱚ ᱡᱟᱹᱯᱩᱫ ᱫᱤᱱ ᱫᱚ ᱢᱟᱱᱮ ᱮᱸ ᱟᱯᱮ ᱥᱮᱫ ᱠᱚᱨᱮᱱ ᱦᱚᱲ ᱠᱚ ᱡᱩᱫᱤ ᱠᱚ ᱪᱟᱞᱟᱜᱼᱟ ᱟᱞᱮᱥᱮᱫ, ᱦᱮᱸ ᱩᱱ ᱡᱚᱠᱷᱚᱱ ᱢᱟᱱᱮ ᱫᱚᱢᱮ ᱫᱚᱢᱮ ᱢᱟᱱᱮ ᱠᱷᱟᱨᱟᱯ ᱠᱚ ᱵᱩ ᱡᱷᱟᱹᱣᱟ ᱞᱮᱭᱟ ᱠᱚ ᱱᱚᱛᱮ ᱦᱮᱸ ᱫᱚᱢᱮ ᱞᱚᱥᱚᱫᱚᱜᱼᱟ᱾ ᱟᱨ ᱫᱚᱢᱮᱜᱮ ᱠᱷᱟᱨᱟᱯ ᱵᱩᱡᱷᱟᱹᱜᱼᱟ ᱢᱟᱱᱮ ᱚᱠᱟᱞᱮᱠᱟ ᱠᱟᱨ ᱪᱚᱝ ᱟᱸ ᱢᱟᱱᱮ ᱜᱤᱨᱱᱟ ᱴᱟᱭᱯ ᱵᱩᱡᱷᱟᱹᱜᱼᱟ᱾
ᱚ᱾ ᱟᱞᱮ ᱥᱮᱫ ᱫᱚ ᱱᱟᱦᱟᱸᱜ ᱚᱱᱠᱟ ᱫᱚ ᱞᱚᱥᱚᱫ ᱫᱚ ᱵᱟᱭ ᱞᱚᱥᱚᱫᱟ ᱟᱫᱚ ᱢᱮᱥᱟ ᱜᱮᱭᱟ ᱥᱮ ᱟᱫᱚ ᱩᱱᱟᱹᱜ ᱫᱚ ᱵᱟᱝ ᱞᱚᱥᱚᱫᱟᱜᱼᱟ᱾ ᱠᱟᱹᱴᱤᱡ ᱡᱳᱨ ᱧᱚᱜ ᱛᱮ ᱫᱟᱜ ᱞᱮᱠᱷᱟᱱ ᱦᱟᱸᱜ ᱧᱮᱞ ᱠᱟᱜ ᱵᱤᱱ ᱮᱠᱟᱞ ᱫᱟᱜ ᱢᱟᱭ ᱴᱷᱟᱱ ᱜᱚᱫ ᱠᱟᱜᱼᱟᱭ ᱮᱠᱫᱚᱢ᱾
ᱦᱩᱸ᱾
ᱦᱳᱭ ᱟᱞᱮᱥᱮᱫ ᱫᱚ ᱚᱱᱠᱟ ᱫᱚ ᱵᱟᱝ ᱞᱚᱥᱚᱫᱚᱜᱼᱟ᱾
ᱟᱞᱮ ᱥᱮᱱ ᱫᱚ ᱫᱚᱢᱮ ᱞᱚᱥᱚᱫᱚᱜ ᱫᱚ ᱠᱟᱹᱪᱩᱞᱩᱝ ᱠᱟᱹᱪᱩᱞᱩᱝ ᱫᱟᱜᱽ ᱨᱮᱜᱮ ᱢᱟᱱᱮ ᱜᱷᱟᱱᱮᱜ ᱴᱟᱭ ᱫᱟᱜ ᱨᱮᱜᱮ ᱩᱱ ᱨᱮᱜᱮ ᱫᱚᱢᱮ ᱞᱚᱥᱚᱫᱚᱜᱼᱟ, ᱮᱠᱫᱚᱢ ᱩᱰᱩᱝ ᱜᱮ ᱚᱲᱟᱜ ᱠᱷᱚᱱᱜ ᱵᱟᱢ ᱩᱰᱩᱝ ᱫᱟᱲᱮᱭᱟᱜᱼᱟ᱾ ᱡᱟᱦᱟᱸ ᱥᱮᱫ ᱡᱮᱢ ᱪᱟᱞᱟᱜᱼᱟ ᱟᱸ ᱞᱟᱹᱭ ᱜᱮᱭᱟ ᱠᱚ ᱯᱮᱲᱟ ᱦᱤᱨᱤ ᱠᱚ ᱪᱟᱞᱟᱜ ᱜᱮᱭᱟ᱾ ᱠᱚ
ᱦᱩᱸ ᱦᱩᱸ᱾
ᱵᱟᱯᱞᱟ ᱚᱲᱟᱜ ᱱᱮᱛᱟᱨ ᱢᱟ ᱵᱟᱯᱞᱟ, ᱵᱷᱟᱸᱰᱟᱱ ᱠᱚ ᱦᱩᱭᱩᱜ
ᱦᱩᱭᱩᱜ ᱜᱮᱭᱟ ᱦᱮᱸ ᱦᱩᱭᱩᱜ ᱜᱮᱭᱟ ᱱᱟᱦᱟᱸᱜ᱾
ᱟᱫᱚ ᱤᱱᱟᱹ ᱠᱷᱟᱛᱤᱨ ᱜᱮ ᱟᱫᱚ ᱡᱟᱦᱟᱸᱥᱮᱱ ᱜᱮᱢ ᱪᱟᱞᱟᱜᱼᱟ, ᱵᱷᱟᱜᱤ ᱢᱚᱱᱮᱛᱮ ᱚᱰᱳᱝᱚᱜ ᱟᱢ ᱠᱤᱱᱛᱩ ᱩᱱ ᱨᱮᱜᱮ ᱫᱟᱜᱟᱭ, ᱟᱫᱚ ᱩᱰᱩᱝ ᱦᱚᱸ ᱵᱟᱠᱚ ᱩᱰᱩᱝ ᱫᱟᱲᱮᱭᱟᱜᱼᱟ᱾ ᱟᱨ ᱞᱚᱥᱚᱫ
ᱪᱤᱠᱟᱹᱭᱟ ᱟᱫᱚ ᱫᱚᱨᱠᱟᱨ ᱨᱮᱫᱚ ᱩᱰᱩᱝᱚᱜ ᱦᱩᱭᱩᱜ ᱜᱮᱭᱟ ᱟᱫᱚ᱾ ᱫᱤ ᱥᱚᱢ ᱜᱮ ᱚᱱᱠᱟᱱ ᱛᱟᱵᱚᱱᱟ ᱦᱮᱸᱥᱮ?
ᱦᱮᱸ ᱦᱮᱸ᱾
ᱚᱠᱟ ᱥᱮᱫ ᱛᱚ ᱵᱟᱝ ᱥᱚᱢᱟᱱᱟ ᱦᱟᱥᱟ ᱠᱚᱦᱚᱸ ᱱᱟᱦᱟᱸᱜ ᱡᱮᱢᱚᱱ ᱟᱯᱮ ᱥᱮᱫ ᱫᱚᱢᱮ ᱞᱚᱥᱚᱫ ᱫᱚᱜᱼᱟ ᱟᱞᱮᱥᱮᱫ ᱫᱚ ᱵᱟᱝᱟ ᱟᱫᱚ ᱞᱚᱥᱚᱫᱚᱜ ᱠᱷᱟᱹᱛᱤᱨ ᱛᱮ ᱵᱟᱢ ᱩᱰᱩᱠ ᱠᱚ ᱱᱚᱝᱠᱟ ᱫᱚ ᱵᱟᱝᱟ ᱩᱰᱩᱠ ᱠᱚᱜ ᱫᱚ ᱦᱩᱭᱩᱜ ᱜᱮᱭᱟ ᱫᱚᱨᱠᱟᱨ ᱢᱮᱱᱟᱜ ᱛᱟᱵᱚᱱ ᱜᱮᱭᱟ, ᱦᱳᱭ ᱠᱮᱴᱚᱬᱮ ᱵᱟᱝ ᱜᱟᱱᱚᱜᱼᱟ ᱱᱟᱦᱟᱸᱜ᱾
ᱦᱮᱸ ᱦᱮᱸ᱾
ᱦᱩᱸ᱾
ᱟᱫᱚ ᱟᱹᱵᱤᱱ ᱫᱚ ᱪᱮᱫ ᱠᱚᱵᱤᱱ ᱩᱛᱩ ᱵᱟᱲᱟ ᱠᱟᱣᱱᱟ? ᱥᱮ ᱪᱮᱫ ᱠᱚ ᱥᱟᱶ ᱵᱤᱱ ᱡᱚᱢ ᱠᱟᱫᱟ?
ᱟᱹᱞᱤᱧ ᱫᱚ ᱱᱟᱦᱟᱸᱜ ᱛᱮᱦᱮᱧ ᱫᱚ ᱦᱟᱴ ᱛᱟᱦᱮᱸ ᱞᱮᱱᱟ ᱟᱫᱚ ᱱᱟᱦᱟᱸᱜ ᱥᱩᱠᱨᱤ ᱡᱤᱞ ᱞᱮ ᱟᱹᱜᱩ ᱠᱟᱜᱼᱟ᱾
ᱚᱻ ᱥᱩᱠᱨᱤ ᱡᱤᱞ ᱥᱟᱶ ᱠᱚ ᱢᱮᱱ ᱜᱮᱫᱚ ᱥᱩᱠᱨᱤ ᱡᱤᱞ ᱥᱟᱶ ᱠᱚ ᱢᱮᱱᱟ ᱡᱮ ᱟᱢᱥᱤ ᱢᱮᱥᱟ ᱞᱮᱱᱠᱷᱟᱱ ᱦᱟᱱᱮ ᱪᱚᱨᱚᱠ ᱧᱚᱜ ᱵᱩᱡᱷᱟᱹᱜᱼᱟ?
ᱟᱢᱥᱤ? ᱟᱞᱮ ᱫᱚ ᱱᱟᱦᱟᱸᱜ ᱵᱟᱝᱞᱮ ᱢᱮᱥᱟ ᱵᱟᱲᱟ ᱠᱟᱫᱟ ᱟᱨ ᱟᱢᱥᱤ ᱠᱚᱦᱚᱸ ᱚᱝᱠᱟ ᱵᱟᱹᱱᱩᱜ ᱛᱟᱞᱮᱭᱟ ᱱᱟᱦᱟᱸᱜ, ᱟᱞᱮ ᱥᱮᱫ ᱫᱚ ᱩᱞ ᱫᱟᱨᱮ ᱠᱚ ᱠᱚᱢ ᱜᱮᱭᱟ ᱥᱮ ᱟᱫᱚ ᱱᱟᱦᱟᱸᱜ ᱚᱱᱠᱟ ᱟᱹᱞ ᱟᱢᱥᱤ ᱠᱚᱫᱚ ᱵᱟᱹᱱᱩᱜ ᱛᱟᱞᱮᱭᱟ, ᱟᱫᱚ ᱮᱢᱱᱤᱜ ᱱᱟᱦᱟᱸᱜ ᱢᱚᱥᱞᱟ ᱢᱟᱹᱨᱤᱡ ᱟᱛᱮ ᱞᱮ ᱩᱛᱩᱭᱟ᱾
ᱦᱮᱸᱛᱚ ᱟᱞᱮ ᱥᱮᱱ ᱫᱚ ᱱᱚᱣᱟ ᱥᱩᱠᱨᱤ ᱡᱤᱞ ᱨᱮᱫᱚ ᱟᱢᱥᱤ ᱞᱮ ᱢᱮᱥᱟᱜ ᱜᱮᱭᱟ, ᱥᱩᱠᱨᱤ ᱡᱤᱞ ᱨᱮ ᱟᱢᱥᱤ ᱢᱮᱥᱟ ᱞᱮᱱᱠᱷᱟᱱ ᱥᱮᱛᱟᱜ ᱟᱹᱰᱤ ᱢᱚᱸᱡᱽ ᱵᱩᱡᱷᱟᱹᱜᱼᱟ ᱢᱟᱱᱮ ᱢᱚᱪᱟ ᱠᱚ ᱵᱷᱟᱜᱮ ᱵᱩᱡᱷᱟᱹᱜᱼᱟ᱾ ᱞᱟᱹᱟᱠᱚ ᱨᱩᱣᱟᱹ ᱢᱚᱪᱟ ᱛᱚ᱾
ᱦᱮᱸ ᱦᱮᱸ
ᱨᱩᱣᱟᱹ ᱢᱩᱪᱟ ᱠᱚᱨᱮ ᱢᱟᱱᱮ ᱟᱹᱰᱤ ᱱᱟᱯᱟᱭ ᱵᱩᱡᱷᱟᱹᱜᱼᱟ ᱥᱮ ᱟᱨᱦᱚᱸ ᱡᱚᱡᱚᱢ ᱥᱟᱱᱟᱼᱟ᱾
ᱚ ᱟᱫᱚ ᱟᱞᱮ ᱥᱮᱫ ᱫᱚ ᱚᱱᱠᱟ ᱟᱢᱥᱤ ᱫᱚ ᱵᱟᱹᱱᱩᱜᱼᱟ ᱫᱚᱢᱮ ᱫᱚᱛᱚ ᱟᱫᱚ ᱱᱟᱦᱟᱸᱜ ᱚᱱᱟ ᱠᱷᱟᱹᱛᱤᱨ ᱵᱟᱝᱞᱮ ᱩᱛᱩ ᱵᱟᱲᱟ ᱠᱟᱜᱼᱟ ᱟᱢᱥᱤᱭᱟᱛᱮ ᱫᱚ ᱟᱫᱚ ᱵᱤᱱ ᱞᱟᱹᱭ ᱠᱮᱜᱼᱟ ᱟᱫᱚ ᱵᱟᱲᱟ ᱦᱩᱭᱱᱟ ᱱᱟᱜ ᱟᱫᱚ ᱞᱮ ᱩᱛᱩ ᱞᱮᱟᱜᱟᱭᱟ ᱱᱟᱦᱟᱸᱜ ᱚᱠᱟᱞᱮᱠᱟ ᱥᱤᱵᱤᱞ ᱠᱟᱱᱟ᱾
ᱦᱮᱸ ᱦᱮᱸ ᱦᱮᱸ ᱩᱛᱩ ᱞᱟᱜᱟᱣᱮᱭ ᱵᱤᱱ ᱡᱚᱢ ᱵᱤᱱ᱾
ᱦᱳᱭ ᱟᱫᱚ ᱛᱤᱦᱤᱧ ᱢᱟᱛᱚ ᱱᱟᱦᱟᱸᱜ ᱪᱚᱸᱫᱟ ᱦᱩᱭᱟᱠᱟᱱᱟ ᱟᱨ ᱮᱢᱥᱤ ᱠᱚᱦᱚᱸ ᱚᱱᱠᱟ ᱵᱟᱝ ᱠᱤᱨᱤᱧ ᱦᱩᱭ ᱠᱟᱱᱟ ᱟᱫᱚ ᱱᱟᱜ ᱯᱚᱨᱮ ᱫᱚᱢ ᱥᱮᱫ ᱛᱮ ᱡᱩᱫᱤ ᱮᱢᱥᱤ ᱠᱚ ᱦᱟᱴᱨᱮ ᱨᱮ ᱯᱟᱸᱡᱟ ᱦᱩᱭᱩᱜᱼᱟ ᱧᱟᱢᱚᱜ ᱠᱷᱟᱱ ᱮᱢᱥᱤᱜᱼᱟ ᱥᱩᱠᱨᱤ ᱡᱤᱞ ᱞᱮ ᱩᱛᱮ ᱱᱟ ᱦᱟᱸᱜ ᱦᱚᱸ
ᱦᱮᱸ ᱦᱮᱸ ᱦᱮᱸ
ᱦᱳᱭ ᱡᱚᱛᱚ ᱦᱚᱲ ᱫᱚ ᱡᱚᱛᱚᱣᱟᱜ ᱵᱟᱵᱚᱱ ᱵᱟᱲᱟᱭᱟ ᱱᱚ ᱱᱚᱝᱠᱟ ᱨᱚᱯᱚᱲ ᱧᱟᱯᱟᱢ ᱠᱟᱛᱮᱜ ᱜᱮᱵᱚᱱ ᱥᱮᱬᱟᱭᱟ᱾
ᱦᱮᱸ ᱦᱮᱸ ᱦᱮᱸ ᱟᱫᱚ ᱟᱯᱮ ᱥᱮᱫ ᱚᱠᱟᱞᱮᱠᱟ ᱟᱞᱮ ᱥᱮᱫ ᱚᱠᱟᱞᱮᱠᱟ ᱚᱱᱟ ᱦᱚᱸᱛᱚ ᱵᱟᱞᱮ ᱵᱟᱲᱟᱭᱟ ᱟᱞᱮ ᱢᱟ ᱟᱯᱮ ᱥᱮᱫ ᱚᱠᱟ ᱞᱮᱠᱟ ᱱᱟᱦᱟᱸᱜ ᱟᱨ ᱟᱯᱮ ᱦᱚᱸ ᱟᱞᱮ ᱥᱮᱫ ᱚᱠᱟ ᱞᱮᱠᱟ ᱟᱫᱚ ᱱᱚᱝᱠᱟ ᱛᱮᱜᱮ ᱵᱚᱱ ᱢᱟᱱᱮ ᱨᱚᱯ
ᱥᱮᱲᱟᱭᱟᱵᱚᱱ ᱦᱮᱸ ᱦᱳᱭ ᱦᱳᱭ ᱨᱳᱯᱚᱲ ᱧᱟ ᱧᱟᱯᱟᱢ ᱛᱮᱜᱮ ᱵᱚᱱ ᱥᱮᱬᱟᱭᱟ ᱮ ᱟᱯᱮ ᱥᱮᱫ ᱪᱮᱫ ᱮ ᱡᱩᱫᱟᱹ ᱧᱚᱜ ᱜᱮᱭᱟ᱾ ᱥᱮ ᱟᱞᱟᱫᱟ ᱧᱚᱜ ᱜᱮᱭᱟ ᱚᱱᱟ ᱟᱹᱞᱤᱧ ᱞᱤᱧ ᱞᱟᱹᱭᱟᱵᱮᱱᱛᱮ ᱟᱹᱵᱤᱱ ᱵᱤᱱ ᱥᱮᱬᱟᱭᱟ ᱟᱨ ᱟᱹᱵᱤᱱ ᱵᱤᱱ ᱞᱟᱹᱭᱟᱞᱤᱧ ᱛᱮ ᱟᱹᱞᱤᱧ ᱞᱤᱧ ᱥᱮᱬᱟᱭᱟ ᱱᱚᱝᱠᱟ ᱠᱟᱛᱮᱫ ᱜᱮᱛᱵᱚᱱ ᱥᱮᱬᱟᱭᱟ ᱢᱚᱪᱟ ᱢᱚᱪᱟ ᱛᱮᱜᱮ
ᱦᱮᱸ ᱟᱨ ᱟᱨ ᱢᱤᱫᱴᱮᱱ ᱠᱟᱛᱷᱟ ᱞᱤᱧ ᱞᱟᱹᱭᱫᱟ ᱞᱟᱹᱭ ᱫᱟᱞᱤᱧ ᱡᱮ ᱟᱯᱮ ᱥᱮᱱ ᱠᱚ ᱨᱮᱫᱚ ᱪᱮᱫ ᱟᱲᱟᱜ ᱠᱚ ᱧᱟᱢᱚᱜ ᱜᱮᱭᱟ ᱪᱮᱫ ᱟᱲᱟᱜ ᱠᱚ ᱵᱟᱝ ᱥᱮ? ᱟᱹᱰᱤ ᱜᱮ ᱨᱚᱠᱚᱢ ᱟᱲᱟᱜ ᱠᱚᱜᱮ ᱛᱟᱦᱮᱱ ᱜᱮᱭᱟ ᱛᱚ ᱟᱯᱮ ᱥᱮᱱ ᱢᱟ ᱟᱯᱮ ᱫᱚ ᱵᱤᱨ ᱫᱤᱥᱚᱢ ᱥᱮ ᱵᱤᱞᱟᱹ ᱫᱤᱥᱚᱢ ᱯᱮ ᱯᱟᱲᱟᱜᱼᱟ ᱥᱮ ᱱᱟᱢᱟᱞ ᱫᱤᱥᱚᱢ?
ᱟᱞᱮ ᱫᱚ ᱱᱟᱦᱟᱸᱜ ᱱᱟᱢᱟᱞ ᱫᱤᱥᱚᱢ ᱞᱮᱠᱟ ᱧᱚᱜ ᱜᱮᱭᱟ ᱟᱫᱚ ᱱᱩᱱᱟᱹᱜ ᱫᱚ ᱦᱟᱸᱜ ᱵᱟᱝᱞᱮ ᱱᱟᱢᱞᱟ ᱮᱱᱨᱮᱦᱚᱸ᱾ ᱵᱤᱞᱟᱹᱛ ᱟᱨ ᱱᱟᱢᱟᱞ ᱞᱮ ᱢᱮᱥᱟ ᱧᱚᱜ ᱜᱮᱭᱟ ᱟᱨᱠᱤ᱾ ᱮᱠᱟᱞ ᱯᱩᱨᱟᱹ ᱵᱤᱞᱟᱹᱛ ᱦᱚᱸ ᱱᱟᱦᱟᱸᱜ ᱵᱟᱝ ᱟᱨ ᱯᱟᱹ ᱯᱩᱨᱟᱹ ᱱᱟᱢᱟᱞ ᱦᱚᱸ ᱵᱟᱝ ᱱᱟᱦᱟᱸᱜ ᱟᱨ ᱠᱤ ᱢᱮᱥᱟ ᱟᱛᱮ ᱜᱮ᱾
ᱦᱮᱸ ᱦᱮᱸ ᱟᱞᱮ ᱫᱚ ᱟᱸ ᱢᱟᱱᱮ ᱢᱤᱢᱤᱫ ᱡᱚᱠᱷᱟ ᱫᱚᱞᱮ ᱢᱮᱱ ᱜᱮᱭᱟᱞᱮ ᱟᱞᱮ ᱫᱚ ᱱᱟᱢᱟᱞ ᱦᱚᱸ ᱱᱟᱢᱟᱞ ᱫᱤᱥᱚᱢ ᱜᱮ ᱟᱨ ᱵᱤᱞᱟᱹᱛ ᱛᱚ ᱵᱤᱞᱟᱹᱛ ᱫᱤᱥᱚᱢᱚᱢ ᱜᱮ᱾
ᱚ ᱦᱮᱸ,
ᱟᱫᱚ ᱟᱞᱮ ᱫᱚ ᱟᱞᱮ ᱫᱚ ᱚᱱᱟ ᱵᱤᱞᱟᱹᱛ ᱫᱤᱥᱚᱢ ᱜᱮᱞᱮ ᱯᱟᱲᱟᱜᱼᱟ᱾ ᱪᱮᱫᱟᱜ ᱢᱟᱥᱮ ᱟᱞᱮ ᱥᱮᱫ ᱨᱮᱫᱚ ᱵᱤᱨ ᱦᱚᱸ ᱵᱟᱪᱩᱜ ᱟᱹᱱᱤᱡ ᱥᱮ ᱵᱩᱨᱩ ᱦᱚᱸ ᱵᱟᱪ ᱚᱪᱩᱜ ᱟᱹᱱᱤᱡ ᱟᱞᱮ ᱫᱚ ᱯᱩᱨᱟᱹ ᱢᱟᱱᱮ ᱯᱷᱟᱠᱟ ᱜᱮ ᱢᱮᱱᱟᱜᱼᱟ᱾ ᱟᱞᱮ ᱥᱮᱱ ᱫᱚ ᱢᱮᱱᱟᱜ ᱠᱷᱟᱱ ᱢᱮᱱᱟᱜ ᱠᱷᱟᱱ ᱫᱟᱨ ᱫᱟᱨᱮ ᱱᱟᱹᱲᱤ ᱠᱚ ᱨᱚᱦᱚᱭ ᱦᱩᱭ ᱟᱠᱟᱱᱟ ᱚᱱᱟ ᱠᱚᱜᱮ ᱢᱮᱱᱟᱜᱼᱟ᱾
ᱦᱚᱸ
ᱵᱟᱝᱠᱷᱟᱱ ᱫᱚ ᱡᱟᱹᱥᱛᱤ ᱫᱚ ᱵᱟᱹᱪᱩᱜ ᱟᱹᱱᱤᱡ ᱥᱮ, ᱵᱤᱨ ᱫᱤᱥᱚᱢ ᱥᱮᱫ ᱨᱮᱫᱚ ᱠᱚ ᱞᱟᱹᱭᱟ ᱡᱮ ᱵᱤᱨ ᱠᱚ ᱵᱩᱨᱩ ᱠᱚ ᱫᱟᱨᱮ ᱠᱚ, ᱱᱟᱹᱲᱤ ᱠᱚ ᱟᱹᱰᱤ ᱟᱢᱫᱟ ᱛᱟᱦᱮᱱ ᱜᱮᱭᱟ ᱛᱚ ᱦᱟᱹᱛᱤ ᱠᱚ ᱛᱟᱹᱨᱩᱵ ᱠᱚ ᱡᱤᱭᱟᱹᱞᱤ ᱠᱚᱠᱚ ᱛᱟᱦᱮᱱ ᱜᱮᱭᱟ᱾ ᱠᱚ ᱟᱹᱰᱤ ᱟᱭᱢᱟ ᱠᱚ ᱛᱟᱦᱮᱸᱱ ᱜᱮᱭᱟ᱾ ᱟᱞᱮ ᱥᱮᱱ ᱫᱚ ᱩᱱᱟᱹᱜ ᱦᱚᱸ ᱵᱟᱝ-ᱟ ᱟᱞᱮ ᱫᱚ ᱯᱩᱨᱟᱹ ᱵᱤᱞᱟᱹᱛ ᱫᱤᱥᱚᱢ ᱛᱚ ᱵᱤᱞᱟᱹᱛ ᱫᱤᱥᱚᱢ ᱨᱮᱫᱚ ᱠᱚ ᱛᱟᱦᱮᱸᱱᱟ ᱥᱤᱢ ᱠᱚ ᱢᱮᱨᱚᱢ ᱠᱚ ᱠᱩ ᱠᱚᱜᱮ ᱟᱹᱥᱩᱞ ᱵᱟᱲᱟ ᱦᱩᱭᱩᱜ-ᱟ ᱰᱟᱝᱨᱤ ᱠᱚ ᱥᱩᱠᱨᱤ ᱠᱚ,
ᱮᱠᱫᱚᱢ ᱴᱷᱤᱠ ᱵᱮᱱ ᱞᱟᱹᱭ ᱟᱠᱟᱜ-ᱟ᱾
ᱟᱨ ᱟᱞᱮ ᱥᱮᱱ ᱫᱚ ᱡᱟᱹᱥᱛᱤ ᱢᱮᱱᱟᱜ ᱠᱚᱣᱟ ᱛᱩᱭᱩ ᱟᱨ ᱨᱩᱸᱰᱟᱹ᱾
ᱟᱞᱮ ᱥᱮᱫ ᱦᱚᱸ ᱱᱟᱦᱟᱜ ᱚᱱᱠᱟ ᱜᱮ ᱟᱫᱚ ᱟᱞᱮ ᱥᱮᱫ ᱫᱚ ᱨᱩᱰᱟᱹ ᱱᱦᱟᱜ ᱩᱱᱟᱹᱜ ᱟᱢᱫᱟ ᱵᱟᱹᱱᱩᱜ ᱠᱚᱣᱟ᱾ ᱢᱮᱱᱠᱷᱟᱱ ᱛᱩᱭᱩ ᱫᱚ ᱟᱹᱵᱤᱱ ᱫᱚ ᱥᱮᱛᱟ ᱞᱮᱠᱟ ᱥᱤᱧ ᱵᱮᱲᱟ ᱨᱮᱦᱚᱸ ᱵᱤᱱ ᱧᱮᱞ ᱧᱟᱢ ᱠᱚᱣᱟ ᱧᱮᱞ ᱵᱤᱱ ᱦᱟᱜ ᱵᱟᱹᱭᱦᱟᱹᱲ ᱪᱮᱫ ᱠᱟᱹᱴᱤᱡ ᱵᱮᱸᱜᱮᱫ ᱵᱮᱱ ᱛᱩᱭᱩ ᱱᱦᱟᱜ ᱩᱱᱤ ᱫᱟᱹᱲ ᱯᱟᱨᱚᱢᱚᱜ ᱠᱟᱱᱟ ᱦᱟᱱᱟ ᱵᱟᱹᱭᱦᱟᱹᱲ ᱱᱚᱣᱟ ᱵᱟᱹᱭᱦᱟᱹᱲ ᱛᱮ ᱟᱫᱚ ᱱᱟᱦᱟᱜ ᱛᱤ ᱨᱮᱫᱚ ᱠᱟᱹᱴᱤᱡ ᱠᱚ ᱡᱟᱥ
ᱦᱮᱸ ᱦᱮᱸ ᱦᱮᱸ ᱟᱞᱮ ᱥᱮᱱ ᱢᱟ ᱛᱳᱭᱳ ᱢᱟ ᱫᱚᱢᱮ ᱮᱠᱫᱚᱢ ᱱᱟ ᱡᱟᱦᱟᱸ ᱥᱮᱱ ᱜᱮᱢ ᱪᱟᱞᱟᱜ-ᱟ ᱠᱟᱹᱡ ᱪᱚᱞᱚᱝ ᱳᱰᱳᱝ ᱜᱚᱫ-ᱟ ᱱᱚᱸᱰᱮ ᱴᱷᱮᱱᱜᱮ ᱟᱲᱮ ᱨᱮᱠᱚ ᱫᱩᱲᱩᱵ ᱠᱚᱜ ᱛᱮᱠᱚ ᱠᱚᱭᱚᱜ ᱠᱟᱢᱟ᱾
ᱦᱮᱸ ᱦᱮᱸ ᱮᱠᱫᱚᱢ ᱵᱚᱛᱚᱨ ᱜᱮ ᱵᱟᱝᱠᱚ ᱵᱚᱛᱚᱨᱚᱜ-ᱟ᱾
ᱦᱮᱸ ᱟᱨ ᱩᱱ ᱡᱚᱠᱷᱚᱡ ᱫᱚᱠᱚ ᱞᱟᱹᱭᱟ ᱠᱚ ᱯᱟᱦᱮᱞ ᱦᱟᱲᱟᱢ ᱵᱩᱰᱦᱷᱤ ᱠᱚ ᱠᱚ ᱢᱮᱱᱟᱠᱚ ᱞᱟᱹᱭ ᱟᱠᱚ ᱡᱮ ᱱᱚᱝᱠᱟ ᱮ ᱫᱚᱢᱮ ᱛᱩᱭᱩ ᱫᱚ ᱫᱚᱢᱮ ᱠᱚ ᱵᱚᱛᱚᱨᱚᱜ ᱛᱟᱦᱮᱸᱫ, ᱢᱟᱱᱮ ᱟᱵᱚ ᱦᱚᱲ ᱧᱮᱞᱛᱮ ᱫᱚᱢᱮ ᱠᱚ ᱵᱚᱛᱚᱨᱚᱜ ᱛᱟᱦᱮᱸᱫ ᱟᱨ ᱫᱚᱢᱮ ᱠᱚ ᱫᱟᱹᱲ ᱛᱟᱦᱮᱸᱫ ᱪᱮᱛᱟ᱾ ᱟᱨ ᱱᱮᱛᱟᱨ ᱫᱚ ᱩᱱᱟᱹᱜ ᱦᱚᱸ ᱢᱟᱱᱮ ᱟᱵᱚ ᱢᱟ ᱩᱸ ᱯᱟᱹᱦᱤᱞ ᱞᱮᱠᱟ ᱫᱚ ᱦᱩᱸ ᱞᱟᱹᱭ ᱵᱤᱱ ᱞᱟᱹᱭ ᱟᱹᱞᱤᱧ ᱞᱤᱧ ᱞᱟᱹᱭ ᱫᱟ ᱯᱟᱹᱦᱤᱞ ᱡᱮ ᱱᱚᱝᱠᱟ ᱠᱚ ᱫᱟᱹᱲ ᱵᱟᱲᱟᱭᱮᱫ ᱛᱟᱦᱮᱸᱫ ᱱᱮᱛᱟᱨ ᱫᱚ ᱵᱟᱠᱚ ᱵᱚᱛᱚᱨᱚᱜ ᱠᱟᱱᱟ᱾
ᱵᱟᱝᱜᱮ ᱟᱹᱵᱤᱱ ᱱᱟᱦᱟᱜ ᱧᱮᱞ ᱵᱤᱱ ᱨᱟᱥᱛᱟ ᱚᱱᱟ ᱵᱟᱹᱭᱦᱟᱹᱲ ᱦᱚᱨᱛᱮ ᱪᱟᱞᱟᱜ ᱵᱤᱱ ᱱᱟᱦᱟᱜ ᱟᱹᱵᱤᱱ ᱧᱮᱞᱛᱮ ᱟᱡᱜᱮ ᱱᱚᱛᱮ ᱦᱤᱡᱩᱜ-ᱟ ᱱᱟᱦᱟᱜ ᱛᱤᱸᱜᱩ ᱩᱨᱤᱡᱚᱜ ᱟᱭ ᱵᱮᱸᱜᱮᱫ ᱩᱨᱤᱡ ᱟᱵᱤᱱᱟᱭ ᱢᱮᱱᱠᱷᱟᱱ ᱫᱟᱹᱲ ᱫᱚ ᱱᱟᱦᱟᱜ ᱵᱟᱭ ᱫᱟᱹᱲᱟ᱾ ᱟᱵᱮᱱᱟᱜ ᱛᱤᱨᱮ ᱡᱩᱫᱤ ᱡᱟᱦᱟᱱᱟᱜ ᱛᱟᱦᱮᱱ ᱠᱷᱟᱱ ᱴᱷᱮᱸᱜᱟ ᱛᱟᱱᱟᱜ ᱥᱮ ᱡᱟᱦᱟᱱᱟᱜ ᱵᱮᱱ ᱥᱟᱵ ᱠᱟᱜ ᱠᱷᱟᱱ ᱱᱟᱦᱟᱜ ᱠᱟᱹᱴᱤᱡ ᱮ ᱵᱚᱛᱚᱨᱚᱜ-ᱟ ᱢᱮᱱᱠᱷᱟᱱ ᱡᱩᱫᱤ ᱟᱹᱵᱤᱱ ᱡᱩᱫᱤ ᱠᱷᱟᱹᱞᱤ ᱦᱟᱛ ᱛᱤᱮᱵᱮᱱ ᱪᱟᱞᱟᱜ-ᱟ ᱱᱦᱟᱜ ᱩᱱᱤ ᱫᱚ ᱵᱟᱭ ᱵᱚᱛᱚᱨᱚᱜ-ᱟ ᱧᱮᱞᱵᱤᱱ ᱟᱹᱵᱤᱱ ᱜᱮ
ᱦᱮᱸ ᱦᱮᱸ ᱦᱮᱸ ᱟᱨ ᱡᱩᱫᱤ ᱱᱚᱝᱠᱟ ᱡᱩᱫᱤ ᱟᱨᱦᱚᱸ ᱡᱩᱫᱤ ᱩᱱᱟᱹᱜ ᱵᱚᱛᱚᱨ ᱧᱚᱜ ᱵᱟᱭ ᱧᱮᱞᱮ ᱢᱮᱭᱟ ᱛᱟᱦᱚᱞᱮ ᱠᱷᱟᱱ ᱫᱚ ᱩᱱᱤ ᱫᱚ ᱛᱟᱦᱱᱮ ᱠᱷᱟᱱ ᱟᱨᱚ ᱟᱢ ᱥᱩᱨ ᱜᱮᱭ ᱦᱤᱡᱩᱜ ᱟᱭ,
ᱦᱳᱭ ᱦᱳᱭ ᱮᱠᱫᱚᱢ ᱮᱠᱫᱚᱢ ᱵᱟᱝ ᱜᱮᱠᱚ ᱵᱚᱛᱚᱨᱮ ᱮᱵᱚ ᱢᱚᱱᱮᱭ ᱵᱤᱱ ᱩᱱᱤ ᱫᱚ ᱡᱟᱹᱱᱤᱡ ᱥᱮᱛᱟ ᱠᱟᱱᱟᱭ ᱱᱚᱝᱠᱟᱹ ᱟᱹᱵᱤᱱ ᱥᱩᱨᱮ ᱦᱤᱡᱩᱜ ᱟᱭ ᱟᱫᱚ ᱟᱹᱵᱤᱱ ᱜᱮ ᱵᱚᱛᱚᱨᱚᱜ ᱵᱤᱱ ᱱᱟᱦᱟᱜ ᱛᱩᱭᱩ ᱧᱮᱞ ᱛᱮᱫᱚ ᱱᱮᱛᱟᱨ ᱫᱚ ᱩᱝᱠᱩ ᱫᱚ ᱵᱟᱝᱠᱚ ᱵᱚᱛᱚᱨᱚᱜ-ᱟ᱾
ᱦᱮᱸ ᱦᱮᱸ ᱟᱨ ᱠᱟᱹᱴᱤᱡ ᱨᱮᱫᱚ ᱠᱚ ᱟᱹᱞᱤᱧ ᱫᱚ ᱵᱟᱹᱞᱤᱧ ᱵᱟᱲᱟᱭᱮᱫ ᱛᱟᱦᱮᱸᱫ ᱠᱟᱹᱴᱤᱡ ᱨᱮ ᱟᱫᱚ ᱵᱟᱵᱟ ᱭᱳ ᱛᱟᱠᱚ ᱠᱚᱠᱚ ᱛᱟᱦᱮᱸ ᱞᱮᱱᱟ ᱛᱚ ᱟᱫᱚ ᱠᱟ ᱴᱤᱜ ᱨᱮ ᱫᱚ ᱢᱟᱱᱮ ᱛᱳᱭᱳ ᱟᱨ ᱥᱮᱛᱟ ᱫᱚ ᱢᱟᱱᱮ ᱮᱠᱤ ᱧᱚᱜ ᱜᱮ ᱠᱚ ᱧᱮᱞᱚᱜ